ᱦᱮᱞᱳ ᱦᱮᱸ ᱡᱚᱦᱟᱨ ᱜᱤ ᱦᱩᱸ ᱵᱮᱥ ᱵᱟᱲᱟ ᱜᱮᱭᱟ ᱟᱵᱤᱱ
ᱦᱮᱸ ᱟᱹᱞᱤᱧ ᱫᱚ ᱱᱟᱜ ᱱᱤᱭᱟᱹ ᱦᱟᱹᱞᱤ ᱵᱮᱥ ᱜᱮ ᱢᱮᱱᱟᱜ ᱞᱤᱧᱟ ᱟᱹᱵᱤᱱ ᱪᱮᱫ ᱞᱮᱠᱟ
ᱟᱹᱞᱤᱧ ᱦᱚᱸ ᱵᱮᱥ ᱵᱟᱲᱟ ᱜᱮ
ᱚ ᱡᱚᱢ ᱵᱟᱲᱟ ᱠᱮᱜᱼᱟ ᱵᱤᱱ
ᱡᱚᱢ ᱵᱟᱲᱟ ᱦᱮᱸ ᱦᱩᱭ ᱟᱠᱟᱱᱟ ᱡᱚᱢ ᱵᱟᱲᱟ ᱫᱚ ᱟᱹᱵᱤᱱ ᱜᱮ
ᱚᱻ ᱟᱹᱞᱤᱧ ᱦᱚᱸ ᱱᱟᱦᱟᱜ ᱱᱤᱛᱚᱝ ᱜᱮᱞᱤᱧ ᱠᱤᱫᱩᱜ ᱮᱱᱟ ᱮᱭ ᱢᱤᱫ ᱜᱷᱟᱹᱲᱤᱡ ᱞᱟᱦᱟ ᱜᱮ ᱱᱟᱦᱱᱟᱜ ᱟᱫᱚ ᱡᱤᱨᱟᱹᱣ ᱵᱟᱲᱟ ᱦᱳᱭ ᱟᱠᱟᱱᱟ ᱦᱳᱭ
ᱦᱮᱸ ᱟᱪᱪᱷᱟ ᱟᱹᱰᱤ ᱱᱟᱯᱟᱭ ᱦᱮᱸᱥᱮ᱾
ᱚᱲᱟᱜ ᱦᱚᱲ ᱠᱚ ᱵᱮᱥ ᱜᱮᱭᱟ ᱠᱚ
ᱦᱮᱸ ᱵᱮᱥ ᱵᱟᱲᱟ ᱜᱮ ᱟᱯᱮ ᱫᱚ
ᱟᱞᱮ ᱚᱲᱟᱜ ᱦᱚᱲ ᱦᱚᱸ ᱱᱟᱦᱟᱜ ᱵᱮᱥ ᱫᱚ ᱵᱮᱥ ᱜᱮ ᱠᱟᱹᱴᱤᱡ ᱵᱟᱵᱟᱭᱩᱴᱟᱜ ᱨᱩᱣᱟᱹᱜ ᱠᱟᱱ ᱛᱟᱞᱮᱭᱟ ᱛᱷᱲᱤ ᱱᱟᱜ ᱡᱮ
ᱚ ᱦᱮᱸ ᱛᱚ ᱱᱤᱭᱟᱹ ᱥᱚᱢᱚᱡ ᱛᱚ ᱟᱵᱚᱦᱟᱣᱟ ᱦᱚᱸ ᱠᱷᱩᱵ ᱮᱠᱴᱟ ᱫᱚ ᱵᱟᱝ ᱵᱷᱟᱜᱮᱭᱟ ᱱᱚᱜ ᱨᱩᱣᱟᱹ ᱦᱟᱥᱩ ᱫᱚ ᱢᱮᱱᱟᱜ ᱜᱮᱭᱟ ᱥᱤᱛᱩᱝ ᱫᱟᱭ ᱫᱟᱜ ᱫᱟᱭ ᱦᱮᱸ ᱥᱮ ᱟᱨᱚ ᱦᱚᱜ - ᱚᱭ ᱜᱚᱨᱚᱢ ᱜᱚᱨᱚᱢ ᱵᱩᱡᱷᱟᱹᱜ ᱠᱟᱱᱟ ᱦᱮᱸᱥᱮ
ᱦᱮᱸ ᱦᱮᱸ
ᱛᱮᱦᱮᱧ ᱫᱚ ᱟᱹᱰᱤᱞᱮ ᱟᱹᱰᱤ ᱜᱮ ᱜᱚᱨᱚᱢ ᱜᱮ ᱵᱩᱡᱷᱟᱹᱜ ᱠᱟᱱᱟ ᱜᱩᱜᱴᱟᱹᱱᱤ ᱜᱚᱨᱚᱢ ᱫᱚᱢᱮ ᱟᱲᱤᱥ ᱜᱮ᱾ ᱱᱚᱝᱠᱟ ᱠᱷᱟᱹᱛᱤᱨ ᱛᱮᱜᱮ ᱛᱚ ᱦᱚᱲ ᱫᱚᱢᱮ ᱠᱚ ᱨᱩᱣᱟᱹ ᱦᱟᱹᱥᱩᱜ ᱠᱟᱱᱟ ᱢᱟᱫᱟᱜ ᱠᱟᱱᱟ ᱠᱚ ᱵᱟᱝ ᱦᱮᱸ ᱱᱚᱜᱼᱚ ᱱᱚᱝᱠᱟᱱ ᱵᱮᱯᱟᱨ᱾ ᱟ ᱱᱚᱝᱠᱟ ᱟᱫᱚ ᱨᱩᱣᱟᱹ ᱦᱟᱹᱥᱩᱜ ᱨᱮᱜᱮᱢ ᱪᱤᱠᱟᱹᱭᱟ ᱨᱟᱱ ᱠᱚ ᱡᱚᱢ ᱦᱩᱭᱩᱜᱼᱟ ᱦᱮᱸ
ᱦᱳᱭ ᱦᱮᱸ ᱱᱤᱭᱟᱹ ᱥᱤᱛᱩᱝ ᱜᱚᱨᱚᱢ ᱨᱮ ᱡᱟᱹᱯᱩᱫ ᱫᱤᱱ ᱠᱟᱱ ᱨᱮᱦᱚᱸ ᱵᱟᱭ ᱡᱟᱹᱯᱩᱫᱮᱜᱼᱟ᱾ ᱟᱫᱚ ᱥᱤᱛᱩᱝ ᱜᱚᱨᱚᱢ ᱞᱮᱠᱷᱟᱱ ᱫᱚ ᱨᱩᱣᱟᱹ ᱦᱟᱹᱥᱩ ᱦᱟᱥᱩ ᱫᱚ ᱵᱟᱹᱜᱤᱭᱟᱢᱟ ᱨᱩᱣᱟᱹ ᱦᱟᱹᱥᱩ ᱫᱚᱵᱚᱱ ᱨᱩᱣᱟᱹ ᱦᱟᱹᱥᱩᱜ ᱜᱮᱭᱟ ᱱᱟᱦᱟᱜ ᱟᱫᱚ ᱟᱞᱮ ᱤᱡ ᱵᱟᱵᱟᱭᱩ ᱫᱚ ᱵᱚᱭᱚᱥᱠ ᱠᱚ ᱦᱩᱭ ᱟᱠᱟᱱ ᱛᱟᱭ ᱛᱮ ᱱᱟᱦᱟᱜ ᱩᱱᱤ ᱫᱚ ᱦᱟᱜ ᱡᱚᱴᱟᱣ ᱜᱷᱩᱨ ᱠᱟᱭ ᱱᱤᱭᱟᱹ ᱨᱩᱣᱟᱹ ᱦᱟᱹᱥᱩ ᱠᱚᱨᱮᱱᱟᱜ ᱨᱟᱱ
ᱦᱮᱸ
ᱟᱞᱮ ᱠᱚᱫᱚ ᱱᱟᱦᱟᱜ ᱫᱟᱲᱮ ᱧᱚᱜ ᱜᱮᱛᱮᱞᱮ ᱥᱮᱞᱮ ᱫᱟᱬᱟᱱ ᱵᱟᱲᱟᱭ ᱠᱟᱱ ᱛᱮᱜᱮ ᱩᱱᱟᱹᱜ ᱫᱚ ᱱᱟᱦᱟᱜ ᱧᱟᱢ ᱞᱮᱭᱟ ᱢᱮᱱᱠᱷᱟᱱ ᱵᱟᱵᱟᱭᱩ ᱴᱟᱜ ᱫᱚ ᱩᱢᱮᱨ ᱠᱚ ᱦᱩᱭ ᱟᱠᱟᱱ ᱛᱟᱭᱟ ᱥᱮ
ᱦᱚᱭ ᱦᱮᱸ ᱚᱱᱟ ᱠᱚᱫᱚ ᱟᱹᱰᱤ ᱟᱫᱚ ᱦᱮᱸ ᱫᱟᱲᱮ ᱠᱚ ᱵᱟᱝ ᱛᱟᱦᱮᱸᱞᱮᱱ ᱠᱷᱟᱱ ᱮᱠᱵᱟᱨᱮ
ᱚ ᱦᱮᱸ ᱥᱟᱦᱟᱣ ᱫᱟᱲᱮ ᱠᱚ ᱱᱮᱛᱟᱨ ᱫᱚ ᱠᱚᱢ ᱟᱠᱟᱱ ᱛᱟᱦᱮᱸᱱᱟ ᱦᱟᱜ᱾
ᱦᱮᱸ ᱦᱮᱸ ᱦᱮᱸ ᱛᱚ ᱟᱪᱪᱷᱟ ᱦᱚᱸᱜᱼᱚᱭ ᱟᱫᱚ ᱦᱚᱸᱜᱼᱚᱭ ᱡᱮ ᱚᱱᱮ ᱟᱫᱚ ᱱᱮᱛᱟᱨ ᱫᱚ ᱟᱫᱚ ᱟᱥᱟᱲ ᱵᱚᱸᱜᱟ ᱫᱤᱱ ᱦᱮᱸᱥᱮ ᱟᱥᱟᱲ ᱵᱚᱸᱜᱟ ᱫᱤᱱ ᱦᱚᱸᱠᱚ ᱵᱟᱯ ᱵᱟᱯᱞᱟᱜ ᱜᱤᱭᱟᱹ ᱵᱤᱦᱟᱹ ᱵᱟᱯ ᱞᱟᱢᱟ ᱦᱩᱭᱩᱜ
ᱦᱮᱸ ᱦᱩᱭᱩᱜ ᱜᱮᱭᱟ ᱟᱫᱚ ᱱᱮᱛᱟᱨ ᱫᱤᱱ ᱵᱟᱯᱞᱟ ᱵᱤᱦᱟᱹ ᱫᱚ ᱱᱟᱦᱟᱜ ᱠᱟᱹᱴᱤᱡ ᱮᱴᱠᱮᱴᱚᱬᱮ ᱦᱩᱭᱩᱜ ᱜᱮᱭᱟ ᱫᱟᱜ ᱞᱚᱥᱚᱫ ᱯᱮᱲᱟ ᱯᱟ. ᱣᱨᱟᱸ ᱠᱚ ᱦᱤᱡᱩᱜᱼᱟ ᱫᱩᱲᱩᱵ ᱛᱤᱸᱜᱩ ᱨᱮ ᱠᱟᱹᱴᱤᱡ ᱮᱴᱠᱮᱴᱚᱬᱮ ᱦᱩᱭᱩᱜ ᱜᱮᱭᱟ ᱚᱲᱟᱜ ᱫᱩᱣᱟᱹᱨ ᱛᱚ ᱱᱟᱦᱟᱜ ᱡᱚᱛᱚ ᱦᱚᱲᱟᱜ ᱚᱱᱠᱟ ᱫᱚ ᱵᱟᱝ ᱛᱟᱦᱮᱱ ᱛᱟᱵᱚᱱᱟ ᱦᱳᱭ ᱦᱳᱭ
ᱟᱫᱚ ᱦᱟᱥᱟ ᱚᱲᱟᱜ ᱠᱚᱨᱮ ᱤᱭᱟᱹ ᱚᱲᱟᱜ ᱠᱚᱨᱮ ᱠᱷᱟᱱ ᱫᱚ ᱟᱨᱚ ᱫᱚᱢᱮ ᱥᱚᱢᱚᱥᱭᱟ ᱫᱟᱜ ᱠᱚ ᱡᱚᱨᱚᱜ᱾ ᱟ ᱫᱚᱢᱮ ᱞᱚᱥᱚᱫ ᱞᱮᱸᱡᱮᱫ ᱞᱚᱥᱚᱫ ᱦᱮᱸᱥᱮ
ᱦᱚᱭ ᱢᱮᱱᱟᱜ ᱜᱮᱭᱟ ᱮᱴᱠᱮ ᱵᱟᱯᱞᱟ ᱵᱤᱦᱟᱹ ᱫᱚ ᱠᱟᱹᱴᱤᱡ ᱮ ᱡᱮ ᱱᱚᱰᱮ ᱦᱩᱭᱩᱜ ᱜᱮᱭᱟ ᱱᱟᱦᱟᱜ ᱦᱩᱢ᱾
ᱦᱮᱸ ᱟᱫᱚ ᱟᱹᱞᱤᱧᱟᱜ ᱢᱤᱫᱴᱟᱝ ᱠᱩᱠᱞᱤ ᱛᱟᱦᱮᱸ ᱠᱟᱱᱟ ᱦᱮᱸ ᱥᱮ ᱱᱚᱜ ᱚᱭ ᱡᱮ ᱵᱚᱱ ᱵᱟᱯᱞᱟᱜᱼᱟ ᱦᱮᱸᱥᱮ ᱟᱵᱚ ᱥᱟᱱᱛᱟᱲ ᱥᱚᱢᱟᱡᱽ ᱨᱮ ᱵᱟᱯᱞᱟ ᱢᱤᱫᱴᱟᱝ ᱢᱮᱱᱟᱜᱼᱟ ᱦᱮᱸᱥᱮ ᱦᱮᱸᱥᱮ - ᱟᱫᱚ ᱱᱚᱣᱟ ᱵᱟᱯᱞᱟ ᱫᱚ ᱛᱤᱱᱟᱹᱜ ᱞᱮᱠᱟᱱᱟᱜ ᱵᱟᱲᱟᱭ ᱢᱮᱱᱟᱜᱼᱟ
ᱵᱟᱯᱞᱟ ᱫᱚ ᱱᱟᱦᱟᱜ ᱟᱹᱞᱤᱧ ᱫᱚ ᱟᱹᱞᱤᱧ ᱫᱚ ᱱᱟᱦᱟᱜ ᱡᱚᱛᱚ ᱞᱮᱠᱟᱱᱟᱜ ᱫᱚ ᱵᱟᱝᱞᱤᱧ ᱵᱟᱲᱟᱭᱟ ᱛᱚᱵᱮ ᱢᱤᱫ ᱫᱩᱞᱤᱧ ᱵᱟᱲᱟᱭᱟ ᱡᱟᱦᱟᱸ ᱫᱚ ᱥᱟᱹᱜᱩᱱ ᱵᱟᱯᱞᱟ ᱾
ᱦᱮᱸ᱾
ᱦᱮᱸ ᱦᱮᱸ ᱟᱪᱪᱷᱟ ᱞᱟᱹᱭ ᱟᱞᱤᱧ ᱢᱤᱫ ᱫᱚ ᱥᱟᱹᱜᱩᱱ ᱵᱟᱯᱞᱟ ᱡᱟᱦᱟᱸ ᱫᱚ ᱧᱮᱞ ᱧᱮᱯ ᱛᱟᱞᱟ ᱛᱮᱵᱚᱱ ᱵᱟᱯᱞᱟᱜᱼᱟ ᱢᱤᱫ ᱫᱚ ᱟᱸᱡᱚᱢ ᱠᱟᱜ ᱟᱞᱤᱧ ᱟᱨᱦᱚᱸ ᱞᱟᱹᱭᱟ ᱫᱩᱣᱟᱹᱨ ᱵᱟᱯᱞᱟ ᱚᱠᱚᱭ ᱟᱨᱦᱚᱸ ᱞᱤᱧ ᱟᱸᱡᱚᱢ ᱠᱟᱜ ᱠᱚᱣᱟ ᱡᱟᱦᱟᱸ ᱫᱚ ᱵᱟᱦᱟ ᱥᱟᱣᱦᱟ ᱟᱨᱠᱤ ᱢᱟᱨᱮ ᱦᱚᱲ ᱠᱚ ᱵᱟᱦᱟ ᱥᱟᱶᱦᱟ ᱠᱚᱣᱟ
ᱦᱩᱸ ᱦᱩᱸ ᱦᱩᱸ
ᱡᱟᱦᱟᱸᱭ ᱫᱚ ᱞᱟᱦᱟ ᱨᱮᱠᱚ ᱤᱫᱤᱭᱟ ᱠᱟᱜ ᱠᱚᱥᱮ ᱠᱚ ᱧᱟᱯᱟᱢ ᱟᱠᱟᱱ ᱚᱱᱠᱟᱱ
ᱦᱩᱸ ᱦᱩᱸ
ᱱᱤᱭᱟᱹ ᱦᱟᱞᱮ ᱫᱚᱦᱟᱜ ᱱᱤᱭᱟᱹ ᱯᱮᱭᱟ ᱜᱮᱞᱤᱧ ᱞᱟᱹᱭ ᱫᱟᱲᱮᱭᱟᱜ ᱠᱟᱱᱟ ᱟᱫᱚ ᱟᱹᱵᱤᱱᱟᱜ ᱵᱟᱲᱟᱭ ᱢᱮᱱᱟᱜ ᱠᱷᱟᱱ ᱠᱟᱹᱴᱤᱡ ᱞᱟᱹᱭ ᱟᱹᱞᱤ
ᱦᱳᱭ ᱵᱟᱲᱟᱭ ᱫᱚ ᱢᱮᱱᱟᱜᱼᱟ ᱵᱟᱯᱞᱟ ᱫᱚ ᱢᱟᱱᱮ ᱥᱟᱛ ᱥᱟᱛ ᱞᱮᱠᱟ ᱥᱮ ᱮᱭᱟᱭ ᱞᱮᱠᱟᱱᱟ ᱦᱮᱸ ᱥᱮ ᱚᱱᱟ ᱠᱚᱫᱚ ᱦᱳᱭᱳᱜ ᱠᱟᱱᱟ ᱚᱱᱮ ᱥᱟᱨ ᱥᱟᱹᱜᱩᱱ ᱵᱟᱯᱞᱟ ᱡᱟᱦᱟᱸ ᱵᱤᱱ ᱞᱟᱹᱭ ᱠᱮᱜ ᱦᱮᱸᱥᱮ ᱥᱮ ᱛᱟᱯᱚᱨᱮ ᱟᱨᱚ ᱵᱤᱱ ᱞᱟᱹᱭ ᱠᱮᱫᱟ ᱱᱚᱜᱼᱚᱭ ᱧᱤᱨ ᱧᱤᱨ ᱵᱟᱯᱞᱟ ᱧᱤᱨ ᱵᱚᱞᱚᱱ ᱵᱟᱯᱞᱟ ᱥᱮ ᱪᱮᱫ ᱢᱤᱫ ᱴᱟᱝ ᱠᱚ ᱞᱟᱹᱭᱟ ᱦᱮᱸᱥ ᱥᱮ ᱫᱩᱣᱟᱹᱨ ᱵᱟᱯᱞᱟ ᱥᱮ ᱧᱤᱨ ᱵᱚᱞᱚᱱ ᱵᱟᱯᱞᱟ ᱦᱮᱸ ᱵᱟᱝ ᱟᱨ ᱦᱚᱸᱜᱼᱚᱭ ᱴᱩᱝᱠᱤ ᱫᱤᱯ ᱵᱟᱯᱞᱟ
ᱦᱳᱭ ᱦᱳᱭ ᱱᱚᱣᱟ ᱫᱚ ᱱᱟᱦᱟᱜ ᱞᱤᱧ ᱟᱸᱡᱚᱢ ᱠᱟᱜᱼᱟ ᱴᱩᱝᱠᱤ ᱫᱤᱯᱤᱞ ᱫᱚ
ᱦᱮᱸ ᱠᱚᱸᱰᱮᱞ ᱧᱟᱯᱟᱢ ᱦᱮᱸ ᱥᱮ ᱛᱟ ᱯᱚᱨᱮ ᱦᱚᱸᱜᱼᱚᱭ ᱜᱷᱟᱹᱨᱫᱤ ᱡᱟᱶᱟᱭ ᱵᱟᱯᱞᱟ ᱛᱟᱨ ᱯᱚᱨᱮ ᱟᱨ ᱥᱟᱸᱜᱷᱟ ᱵᱟᱯᱞᱟ ᱢᱮᱱᱟᱜᱼᱟ ᱦᱮᱸ ᱥᱮ ᱟᱨ ᱟᱨ ᱢᱤᱫ ᱴᱟᱝ ᱫᱚ ᱱᱟᱦᱟᱜ ᱚᱱᱮ ᱤᱭᱟᱹ ᱤᱭᱟᱹ ᱵᱟᱯᱞᱟ ᱪᱮᱫ ᱠᱚ ᱞᱟᱹᱭᱟ ᱦᱚᱸᱜᱼᱚᱭ ᱱᱤᱛᱚᱝ ᱫᱚ ᱦᱟᱸᱜ ᱵᱟᱹᱞᱤᱧ ᱫᱤᱥᱟᱹᱭ ᱫᱟ ᱚᱱᱮ ᱪᱮᱫ ᱵᱟᱯᱞᱟ ᱠᱚ ᱞᱟᱹᱭ ᱫᱚ ᱧᱤᱨ ᱦᱟᱸ ᱧᱤᱨ ᱵᱚᱞᱚᱱ ᱥᱮ ᱪᱮᱫ ᱢᱤᱫ ᱴᱟᱝ ᱵᱟᱠᱚ ᱞᱟᱹᱭᱟ ᱦᱳᱭ ᱚᱱᱟ ᱵᱟᱯᱞᱟ ᱚᱱᱠᱟ ᱜᱮᱞᱤᱧ ᱫᱤᱥᱟᱹᱭ ᱫᱟ ᱟᱫᱚ ᱩᱱᱟᱹᱜ ᱦᱟᱸᱜ ᱫᱚ ᱫᱤᱥᱟᱹ ᱫᱚ ᱵᱟᱝ ᱦᱤᱡᱩᱜ ᱠᱟᱱᱟ ᱦᱮᱸ ᱥᱮ
ᱱᱮᱛᱟᱨ ᱫᱚ ᱱᱟᱦᱟᱜ ᱧᱮᱞ ᱢᱮ ᱚᱱᱟ ᱤᱭᱟᱹ ᱚᱱᱟ ᱧᱤᱨ ᱵᱟᱯᱞᱟ ᱥᱮ ᱡᱟᱦᱟᱸ ᱵᱚᱱ ᱢᱮᱱᱟ ᱟᱸᱜᱤᱨ ᱵᱟᱯᱞᱟ ᱚᱱᱟ ᱡᱟᱹᱥᱛᱤ ᱦᱩᱭᱩᱜ ᱠᱟᱱᱟ ᱥᱟᱨ ᱥᱟᱹᱜᱩᱱ ᱵᱟᱯᱞᱟ ᱫᱚ ᱠᱟᱹᱴᱤᱡ ᱠᱚᱢ ᱧᱚᱜ ᱜᱮ ᱦᱩᱭᱩᱜ ᱠᱷᱚᱱᱟᱜ ᱱᱮᱛᱟᱨ ᱧᱮᱞᱚᱜᱚᱜ ᱠᱟᱱᱟ ᱦᱮᱸ
ᱤᱧ ᱫᱩᱧ ᱢᱚᱱᱮᱭᱟ ᱱᱚᱣᱟ ᱥᱟᱨ ᱥᱟᱹᱜᱩᱱ ᱵᱟᱯᱞᱟ ᱜᱮ ᱟᱵᱚᱣᱟᱜ ᱱᱚᱣᱟ ᱥᱟᱱ ᱛᱟᱲ ᱥᱮᱨᱣᱟ ᱞᱟᱹᱭ ᱛᱮᱫᱚ ᱥᱚᱨᱮᱥ ᱵᱟᱯᱞᱟ ᱵᱚᱱ ᱞᱟᱹᱭᱟ ᱦᱮᱸᱥ
ᱦᱮᱸ ᱱᱚᱣᱟ ᱴᱷᱤᱠ ᱠᱟᱛᱷᱟ ᱵᱮᱱ ᱞᱟᱹᱭ ᱠᱟᱜᱼᱟ ᱟᱫᱚ ᱱᱮᱛᱟᱨ ᱠᱚ ᱠᱩᱲᱤ ᱠᱚᱲᱟ ᱵᱟᱝ ᱠᱚ ᱵᱩᱡ ᱮᱜᱼᱟ
ᱦᱳᱭ ᱱᱮᱛᱟᱨ ᱫᱚ ᱟᱠᱚ ᱛᱮᱜᱮ ᱠᱚ ᱪᱟᱞᱟᱜ ᱠᱟᱱᱟ ᱟᱫᱚ ᱛᱟᱭᱚᱢ ᱛᱮᱠᱚ ᱟᱫᱚ ᱠᱚ ᱵᱟᱦᱟᱥᱟᱶ
ᱜᱮᱭᱟ
ᱦᱮᱸ ᱡᱟᱨᱜᱮ ᱯᱟᱸᱡᱟ ᱟᱫᱚ ᱮᱠᱟᱞ ᱛᱮᱠᱚ ᱵᱟᱦᱥᱟᱶ ᱜᱚᱜ ᱠᱟᱠᱤᱱ ᱠᱟᱱᱟ ᱠᱚ ᱵᱟᱝ
ᱦᱮᱸ ᱦᱮᱸ
ᱚᱸ ᱱᱚᱝᱠᱟ ᱜᱮ ᱵᱟᱹᱲᱛᱤ ᱧᱮᱞᱚᱜᱚᱜ ᱠᱟᱱᱟ
ᱦᱳᱭ ᱟᱨ ᱱᱟᱦᱟᱜ ᱱᱮᱛᱟᱨ ᱫᱚ ᱧᱮᱞ ᱵᱤᱱ ᱱᱚᱣᱟ ᱜᱷᱟᱹᱨᱫᱤ ᱡᱟᱶᱟᱭ ᱥᱮ ᱜᱷᱚᱨ ᱡᱟᱶᱟᱭ ᱡᱟᱦᱟᱸ ᱵᱮᱱ ᱞᱟᱹᱭ ᱠᱮᱜᱼᱟ ᱚᱱᱟᱴᱟᱜ ᱫᱚ ᱮᱠᱫᱚᱢ ᱜᱮ ᱪᱟᱵᱟ ᱞᱮᱠ ᱜᱮᱵᱤᱱ ᱞᱟᱹᱭ ᱫᱟᱲᱮᱜᱼᱟ ᱱᱮᱛᱟᱨ ᱫᱚ ᱚᱠᱚᱭ ᱦᱚᱸ ᱜᱷᱚᱨ ᱡᱟᱶᱟᱭ ᱥᱮ ᱜᱷᱟᱹᱨᱫᱤ ᱡᱟᱶᱟᱭ ᱵᱟᱝ ᱠᱚ ᱟᱹᱜᱩᱭᱮᱜ ᱠᱚᱣᱟ ᱟᱨ ᱛᱟᱦᱮᱸ ᱦᱚᱸ ᱵᱟᱠᱚ
ᱛᱟᱦᱮᱸ ᱦᱚᱸ ᱵᱟᱠᱚ ᱛᱟᱦᱮᱸ ᱞᱟᱹᱜᱤᱫᱚᱜ ᱠᱟᱱᱟ ᱮᱠᱮᱵᱟᱨᱮ ᱜᱮ ᱟᱫᱚ ᱱᱮᱛᱟᱨ ᱫᱚ ᱚ ᱞᱟᱹᱭ ᱟᱠᱚ ᱡᱟᱦᱟᱸ ᱞᱮ ᱠᱟ ᱜᱮ ᱱᱤᱡᱮᱨᱟᱜ ᱚᱲᱟᱜ ᱨᱮᱜᱮ ᱵᱷᱟᱜᱮᱭᱟ ᱦᱮᱸ ᱥᱮ
ᱟᱨ ᱱᱮᱛᱟᱨ ᱜᱷᱚᱨ ᱡᱟᱶᱟᱭ ᱜᱷᱟᱹᱨᱫᱤ ᱡᱟᱶᱟᱭ ᱫᱚ ᱵᱟᱝ ᱠᱚ ᱠᱩᱞᱮᱫ ᱠᱚᱣᱟ ᱥᱮ ᱠᱚᱲᱟ ᱠᱚᱦᱚᱸ ᱵᱟᱝ ᱠᱚ ᱛᱟᱦᱮᱸ ᱞᱟᱹᱜᱤᱫᱚᱜ ᱠᱟᱱᱟ ᱵᱟᱝ ᱠᱚ
ᱦᱮᱸ ᱦᱮᱸ ᱦᱮᱸ ᱵᱤᱥᱤᱨ ᱵᱷᱟᱜᱽ ᱴᱟᱭᱤᱢ ᱜᱮ ᱱᱚᱶᱟ ᱤᱭᱟᱹ ᱵᱟᱯᱞᱟ ᱜᱮ ᱦᱳᱭᱳᱜ ᱠᱟᱱᱟ ᱠᱟᱱᱟ ᱟᱨ ᱚᱱᱮ ᱢᱤᱫ ᱨᱚᱠᱚᱢ ᱵᱟᱯᱞᱟ ᱠᱚ ᱞᱟᱹᱭᱟ ᱡᱮ ᱚᱱᱮ ᱚᱱᱮ ᱟᱵᱚᱣᱟᱜ ᱥᱟᱱᱛᱟᱲ ᱥᱮᱨᱣᱟ ᱨᱮ ᱧᱮᱞᱚᱜ ᱠᱟᱱᱟ ᱡᱮ ᱱᱚᱜ ᱚᱭ ᱡᱟᱦᱟᱸᱭ ᱠᱚ ᱮᱸᱜ, ᱪᱷᱟᱰᱣᱤ ᱠᱟᱱᱟ ᱥᱮ ᱡᱟᱦᱟᱸᱭ ᱠᱚ ᱤᱭᱟᱹᱣ ᱠᱟᱱᱟ ᱦᱮᱸ ᱥᱮ ᱩᱝᱠᱩ ᱡᱚᱠᱷᱚᱱ ᱠᱚ ᱵᱟᱯᱞᱟ ᱠᱚᱣᱟ ᱦᱮᱸᱥᱮ ᱩᱝᱠᱩ ᱫᱚᱠᱚ ᱞᱟᱹᱭᱟ ᱪᱮᱛᱟ ᱵᱟᱠᱚ ᱥᱤᱫᱩᱨ ᱟᱠᱚ ᱠᱚᱣᱟ ᱥᱮ ᱪᱮᱫ ᱞᱮᱠᱟ ᱥᱤᱸᱫᱩᱨ ᱫᱚᱠᱚ ᱥᱤᱸᱫᱩᱨ ᱟᱠᱚᱣᱟ ᱟᱫᱚ ᱵᱟᱦᱟ ᱠᱚ ᱨᱮᱵᱮᱫ ᱟᱠᱚᱣᱟ ᱪᱮᱛᱟ ᱚᱱᱠᱟ ᱢᱤᱫᱴᱟᱝ ᱠᱟᱹᱢᱤ ᱠᱚ ᱢᱮᱱᱟᱜᱼᱟ᱾ ᱦᱮᱸᱥᱮ, ᱥᱩᱫ ᱨᱮ ᱵᱟᱦᱟ ᱠᱚ ᱨᱮᱵᱮᱫ ᱟᱠᱚᱣᱟ ᱦᱮᱸ
ᱦᱳᱭ ᱦᱮᱸ
ᱟᱫᱚ ᱚᱠᱟ ᱞᱮᱠᱟ ᱛᱚᱛᱠᱟ ᱞᱮᱠᱟᱛᱮ ᱥᱮ ᱚᱠᱟ ᱞᱮᱠᱟᱛᱮ ᱵᱮᱥ ᱠᱚ ᱥᱤᱸᱫᱩᱨ ᱟᱠᱚ ᱟᱫᱚ ᱵᱟᱲᱟᱭ ᱫᱚ ᱵᱟᱹᱱᱩᱜᱼᱟ ᱦᱟᱸᱜ ᱟᱫᱚ ᱚᱱᱠᱟ ᱧᱮᱞ ᱟᱠᱟᱱᱟ ᱟᱨᱠᱤ ᱟᱸᱡᱚᱢ ᱟᱠᱟᱱᱟ ᱦᱮᱸᱥᱮ ᱧᱮᱞ ᱦᱚᱸ ᱦᱳᱭ ᱠᱟᱱᱟ᱾
ᱟᱹᱞᱤᱧ ᱫᱚ ᱱᱟᱦᱟᱜ ᱚᱱᱠᱟᱱ ᱵᱟᱯ ᱵᱟᱯᱞᱟ ᱫᱚ ᱵᱟᱝᱞᱤᱧ ᱧᱮᱞ ᱟᱠᱟᱫᱼᱟ᱾ ᱢᱮᱱᱠᱷᱟᱱ ᱦᱚᱲᱟᱜ ᱢᱚᱪᱟ ᱠᱟᱛᱷᱟ ᱨᱮᱜᱮ ᱞᱤᱧ ᱟᱸᱡᱚᱢ ᱟᱠᱟᱫᱼᱟ ᱡᱮ ᱱᱚᱝᱠᱟ ᱱᱟᱦᱟᱜ ᱠᱚ ᱵᱟᱯᱞᱟᱜᱼᱟ᱾
ᱦᱮᱸ ᱫᱟᱹᱣᱲᱟᱹ ᱨᱮᱫᱚ ᱩᱱᱤ ᱫᱚ ᱟᱫᱚ ᱵᱟᱠᱚ ᱞᱟᱫᱮᱭᱮᱭᱟ ᱪᱮᱫᱟᱜ ᱥᱮ ᱩᱱᱤ ᱫᱚ ᱚᱱᱟ ᱤᱭᱟᱹ ᱫᱚ ᱯᱟᱨᱚᱢᱟ ᱠᱟᱱ ᱠᱟᱱ ᱛᱟᱭᱟ
ᱦᱮᱸ ᱦᱮᱸ ᱦᱮᱸ ᱚᱱᱟ ᱫᱚ ᱢᱤᱫ ᱫᱚᱢ ᱫᱚ ᱠᱚᱨᱟᱣ ᱦᱩᱭᱩ ᱟᱠᱟᱱ ᱛᱟᱭᱟ ᱥᱮ
ᱦᱮᱸ ᱮᱠᱫᱚᱢ ᱚᱱᱟ ᱠᱚᱫᱚᱜ ᱱᱚᱝᱠᱟᱱ ᱵᱮᱯᱟᱨ ᱦᱮᱸᱥᱮ
ᱡᱷᱚᱛᱚ ᱦᱚᱲ ᱫᱚ ᱡᱷᱚᱛᱚ ᱞᱮᱠᱟᱱᱟᱜ ᱵᱟᱝᱵᱚᱱ ᱵᱟᱲᱟᱭᱟ, ᱟᱫᱚ ᱱᱤᱝᱠᱟᱹ ᱜᱚᱞᱯᱚ ᱨᱚᱯᱚᱲ ᱧᱟᱯᱟᱢ ᱛᱮᱜᱮ ᱵᱚᱱ ᱵᱩᱡ ᱟ ᱥᱮ ᱵᱚᱱ ᱥᱮᱬᱟᱭᱟ ᱵᱚᱱ ᱡᱚᱢᱟ ᱵᱚᱱ ᱡᱮᱢᱚᱱ ᱟᱵᱮᱱ ᱵᱤᱱ ᱞᱟᱹᱭ ᱠᱮᱜᱼᱟ ᱮᱭᱟᱭ ᱜᱚᱴᱟᱝ ᱵᱟᱯᱞᱟ ᱮᱭᱟᱭ ᱞᱮᱠᱟ ᱠᱚ ᱵᱟᱯᱞᱟᱜᱼᱟ᱾ ᱟᱹᱞᱤᱧ ᱱᱟᱦᱟᱜ ᱚᱱᱟ ᱵᱟᱝᱞᱤᱧ ᱵᱟᱲᱟᱭ ᱛᱟᱦᱮᱸᱫ, ᱢᱮᱱᱠᱷᱟᱱ ᱟᱹᱵᱤᱱ ᱵᱮᱱ ᱞᱟᱹᱭ ᱠᱮᱫ ᱞᱮᱨᱮ ᱵᱟᱲᱟᱭ ᱠᱮᱫᱼᱟᱞᱤᱧ ᱥᱮᱬᱟ ᱠᱮᱜᱼᱟᱞᱤᱧ ᱡᱟᱦᱟᱸᱭ ᱠᱚ ᱠᱩᱞᱤ ᱞᱤᱧ ᱡᱚᱫᱤᱧ ᱞᱟᱹᱭ ᱫᱟᱲᱮᱭᱟᱜᱼᱟ ᱦᱮᱸ ᱡᱮ ᱟᱵᱚ ᱥᱟᱱᱛᱟᱲ ᱥᱚᱢᱟᱡᱽ ᱨᱮᱫᱚ ᱮᱭᱟᱭ ᱞᱮᱠᱟ ᱛᱮᱠᱚ ᱵᱟᱯᱞᱟᱜᱼᱟ ᱱᱟᱦᱟᱜ
ᱦᱳᱭ ᱟᱨ ᱟᱹᱞᱤᱧ ᱟᱨ ᱢᱤᱫᱴᱟᱝ ᱠᱩᱠᱞᱤ ᱛᱟᱦᱮᱸ ᱠᱟᱱᱟ, ᱵᱟᱲᱟᱭᱟ ᱵᱤᱱ ᱥᱮ ᱦᱟᱸᱜ ᱵᱟᱝ ᱠᱩᱞᱤᱭᱮᱫ ᱵᱤᱱᱟᱞᱤᱧ ᱦᱮᱸᱥᱮ ᱟᱫᱚ ᱦᱚᱸᱜᱼᱚᱭ ᱡᱮ ᱵᱟᱯᱞᱟ ᱠᱚᱫᱚ ᱦᱩᱭᱩᱜ ᱠᱟᱱᱟ ᱛᱚ, ᱦᱮᱸᱥᱮ ᱟᱫᱚ ᱢᱤᱫᱴᱟᱝ ᱠᱟᱛᱷᱟ ᱠᱟᱛᱷᱟ ᱞᱟᱹᱭ ᱞᱮᱠᱷᱟᱱ ᱜᱮ ᱵᱟᱝ ᱢᱟᱱᱮ ᱚᱱᱟ ᱫᱚ ᱞᱟᱹᱭ ᱜᱮ ᱫᱚᱨᱠᱟᱨ ᱱᱚᱜᱼᱚᱭ ᱡᱮ ᱪᱮᱫ ᱵᱟᱯᱞᱟ ᱨᱮ ᱟᱵᱚ ᱦᱚᱸᱜ-ᱚᱭ ᱡᱮ ᱪᱮᱫ ᱠᱚ ᱞᱟᱹᱭᱟ ᱵᱟᱨᱮ ᱤᱛᱟᱹᱫ ᱥᱮ ᱟᱯᱟᱫ ᱤᱛᱟᱹᱫ ᱠᱚ ᱤᱭᱟᱹ ᱠᱚᱣᱟ ᱵᱟᱨᱮ ᱤᱛᱟᱹᱜ ᱠᱚ ᱪᱮᱴᱟᱜ ᱠᱚᱣᱟ, ᱥᱮ ᱚᱠᱟᱴᱟᱜ ᱵᱟᱯᱞᱟ ᱨᱮ ᱚᱱᱟ ᱫᱚ ᱢᱮᱱᱟᱜᱼᱟ?
ᱚᱱᱟ ᱫᱚ ᱱᱟᱦᱟᱜ ᱥᱟᱨ ᱥᱟᱹᱜᱩᱱ ᱵᱟᱯᱞᱟ ᱨᱮᱜᱮ ᱱᱟᱦᱟᱜ ᱚᱱᱟ ᱵᱟᱨᱮ ᱤᱛᱟᱹᱫ ᱫᱚᱞᱤᱧ ᱧᱮᱞ ᱟᱠᱟᱫᱼᱟ᱾
ᱦᱩᱸ
ᱟᱨ ᱡᱟᱦᱟᱸ ᱟᱠᱚ ᱛᱮ ᱠᱚ ᱟᱹᱜᱤᱨ ᱵᱟᱯᱞᱟ ᱥᱮ ᱧᱤᱨ ᱵᱟᱯᱞᱟ ᱡᱟᱦᱟᱸ ᱵᱤᱱ ᱞᱟᱹᱭᱮᱫᱼᱟ, ᱚᱱᱟ ᱨᱮᱦᱚᱸ ᱡᱚᱛᱚ ᱡᱚᱛᱚ ᱦᱚᱲ ᱫᱚ ᱱᱟᱦᱟᱜ ᱵᱟᱝᱠᱚ ᱮᱢᱟ ᱠᱚᱣᱟ ᱥᱮᱠᱚ ᱮᱢᱟ ᱠᱚᱜᱮᱭᱟ ᱱᱟᱦᱟᱜ ᱴᱷᱤᱠ ᱵᱟᱹᱞᱤᱧ ᱞᱟᱹᱭ ᱫᱟᱲᱮᱭᱟᱜ ᱠᱟᱱᱟ᱾
ᱦᱮᱸ ᱟᱫᱚ ᱵᱟᱲᱟᱭ ᱢᱮᱱᱟᱜᱼᱟ ᱠᱤ ᱱᱚᱣᱟ ᱵᱟᱨᱮ ᱤᱛᱟᱹᱜ ᱫᱚ ᱚᱠᱟ ᱯᱟᱦᱴᱟ ᱥᱮᱫ ᱠᱷᱚᱱᱟᱜ ᱪᱟᱞᱟᱜᱼᱟ᱾
ᱦᱮᱸ ᱱᱚᱣᱟ ᱫᱚ ᱠᱚᱲᱟ ᱯᱟᱦᱟᱴᱟ ᱥᱮᱫ ᱠᱷᱚᱱᱟᱜ ᱠᱩᱲᱤ ᱯᱟᱦᱴᱟ ᱠᱚ ᱮᱢᱟᱠᱚᱣᱟ
ᱦᱳᱭ ᱟᱯᱮ ᱥᱮᱫ ᱫᱚ ᱚᱠᱟ ᱞᱮᱠᱟ ᱡᱚᱲᱟ ᱛᱮᱯᱮ ᱮᱢᱟ ᱠᱚᱣᱟ ᱥᱮ ᱱᱚᱝᱠᱟ ᱢᱤᱫᱴᱤᱡ ᱠᱟᱛᱮᱫ ᱜᱮ
ᱮᱸᱜ ᱚᱠᱚᱭ ᱚᱠᱟ ᱥᱮᱫ ᱫᱚ ᱡᱚᱲᱟ ᱦᱚᱸᱠᱚ ᱮᱢᱟ ᱠᱚᱣᱟ, ᱚᱠᱟ ᱥᱮᱫ ᱫᱚ ᱢᱤᱫᱴᱟᱝ ᱦᱚᱸ ᱠᱚ ᱮᱢᱟ ᱠᱚᱣᱟ᱾ ᱛᱚᱵᱮ ᱟᱞᱮ ᱥᱮᱫ ᱫᱚ ᱱᱟᱦᱟᱜ ᱢᱤᱫᱴᱟᱝ ᱠᱚ ᱮᱢᱟ ᱠᱚᱣᱟ᱾
ᱚ ᱟᱪᱪᱷᱟ ᱟᱞᱮ ᱥᱮᱫ ᱫᱚ ᱵᱟᱨᱭᱟ ᱜᱮᱠᱚ ᱮᱢᱟ ᱠᱚᱣᱟ ᱦᱮᱸᱥᱮ ᱮ ᱟᱯᱟᱛ ᱤᱛᱟᱹᱜ ᱠᱚ ᱞᱟᱹᱭ ᱠᱚᱣᱟ ᱢᱤᱫᱴᱟᱝ ᱫᱚ ᱵᱟᱨᱮ ᱤᱛᱟᱹᱫ ᱦᱳᱭ ᱥᱮ ᱢᱟᱱᱮ ᱠᱚᱲᱟ ᱯᱟᱦᱟᱴᱟ ᱥᱮᱫ ᱠᱷᱚᱱ ᱵᱟᱯᱞᱟ ᱦᱩᱭ ᱞᱮᱱᱠᱷᱟᱱ, ᱚᱱᱠᱟ ᱵᱟᱨᱭᱟ ᱠᱟᱛᱮᱫ ᱡᱚᱲᱟ ᱡᱚᱲᱟ ᱠᱚ ᱮᱢᱟ ᱠᱚᱣᱟ᱾
ᱮᱢᱟ ᱠᱚᱣᱟ ᱟᱹᱞᱤᱧ ᱢᱟᱦᱟᱜ ᱥᱩᱨ ᱫᱤᱱ ᱧᱚᱜ ᱜᱮ ᱢᱤᱫᱴᱟᱝ ᱵᱟᱯᱞᱟ ᱚᱲᱟᱜ ᱞᱤᱧ ᱪᱟᱞᱟᱣ ᱞᱮᱱᱟ ᱚᱸᱰᱮ ᱦᱚᱞᱤᱧ ᱧᱮᱞ ᱠᱮᱫ ᱵᱟᱨᱭᱟ ᱜᱮ ᱡᱚᱲᱟ ᱛᱮ ᱟᱨᱠᱤ ᱵᱟᱨᱮᱛ ᱤᱛᱟᱹᱜ ᱫᱚᱠᱚ ᱮᱢᱟᱜ ᱠᱚ ᱛᱟᱦᱮᱸᱱᱟ
ᱦᱮᱸ ᱢᱤᱫᱴᱟᱝ ᱫᱚ ᱵᱟᱨᱮ ᱤᱛᱟᱹ ᱟᱨ ᱢᱤᱫᱴᱟᱝ ᱫᱚ ᱟᱯᱟᱛ ᱤᱛ ᱚᱱᱠᱟ ᱠᱚ ᱞᱟᱹᱭᱮᱫ ᱠᱮᱫᱟ ᱦᱳᱭ ᱟᱫᱚ ᱚᱱᱮ ᱚᱱᱠᱟ ᱟᱫᱚ ᱟᱞᱮ ᱥᱮᱫ ᱱᱟ ᱤᱭᱟᱹ ᱦᱚᱜᱼᱚ ᱱᱚᱣᱟ ᱱᱚᱛᱮ ᱨᱮᱜᱮ ᱢᱤᱫᱴᱟᱝ ᱜᱷᱚᱴᱚᱱᱟ ᱧᱮᱞᱚᱜᱚᱜ ᱠᱟᱱᱟ ᱱᱮᱛ ᱱᱮᱛᱟᱨ ᱫᱚ ᱟᱫᱚ ᱞᱟᱹᱭ ᱫᱟᱠᱚ ᱡᱮ ᱵᱟᱨ ᱵᱟᱨᱭᱟ ᱠᱟᱛᱮᱫ ᱫᱚ ᱵᱟᱝ ᱮᱢ ᱜᱟᱱᱚᱜᱼᱟ ᱦᱮᱸ ᱯᱩᱞᱤᱥ ᱠᱚ ᱠᱚ ᱥᱟᱥᱟᱵ ᱠᱟᱱᱟ ᱞᱟᱹᱭ ᱫᱟᱠᱚ ᱯᱟᱪᱟᱨᱮᱫ ᱠᱚᱣᱟ ᱠᱚ ᱤᱭᱟᱹᱭᱮᱫ ᱠᱚᱣᱟ ᱠᱚ ᱦᱮᱸᱥᱮ ᱟᱫᱚ ᱚᱱᱠᱟ ᱠᱚ ᱥᱟᱵ ᱞᱮᱫ ᱠᱚᱣᱟ ᱟᱫᱚ ᱚᱱᱠᱟ ᱜᱮ ᱡᱚᱲ ᱡᱚᱲ ᱵᱟᱨᱭᱟᱢ ᱤᱫᱤᱭᱮ ᱠᱟᱱᱟ ᱦᱮᱸᱥᱮ ᱟᱫᱚ ᱤᱱᱟᱹ ᱛᱮᱠᱚ ᱟᱫᱚ ᱠᱚ ᱞᱟᱹᱭᱮᱫᱟ ᱱᱩᱠᱩ ᱫᱚᱠᱚ ᱯᱟᱪᱟᱨᱮᱫ ᱠᱚᱣᱟ ᱰᱟᱝᱨᱤ ᱢᱮᱨᱚᱢᱼᱟ ᱠᱤᱨᱤᱧ ᱟᱠᱷᱨᱤᱧ ᱛᱚ ᱵᱚᱱᱫᱚ ᱦᱮᱸᱥᱮ ᱟᱫᱚ ᱚᱱᱮ ᱚᱱᱠᱟ ᱦᱚᱸ ᱧᱮᱞᱚᱜᱚᱜ ᱠᱟᱱᱟ ᱟᱫᱚ ᱤᱱᱟᱹ ᱛᱮ ᱟᱫᱚ ᱱᱚᱸᱜ ᱚᱭ ᱠᱤᱪᱷᱩ ᱫᱤᱱ ᱞᱟᱦᱟ ᱨᱮ ᱜᱮ ᱢᱤᱫᱴᱟᱝ ᱵᱟᱯᱞᱟ ᱚᱲᱟᱜ ᱯᱟᱨᱚᱢ ᱮᱱ ᱛᱟᱞᱮᱭᱟ ᱟᱫᱚ ᱩᱱᱫᱚ ᱟᱫᱚ ᱢᱤᱫᱴᱟᱝ ᱜᱮᱠᱚ ᱵᱟᱨᱮ ᱤᱛᱟᱹᱜ ᱫᱚᱠᱚ ᱪᱮᱴᱟᱜ ᱠᱮᱫᱮᱭᱟ ᱦᱮᱸᱥᱮ ᱟᱨ ᱚᱱᱮ ᱚᱱᱠᱟ ᱚᱱᱠᱟ ᱵᱚᱛᱚᱨ ᱛᱮ ᱦᱮᱸᱥᱮ ᱟᱨᱚ ᱵᱚᱛᱚᱨ ᱛᱮ ᱟᱫᱚ ᱱᱮᱛᱟᱨ ᱫᱚ ᱰᱟᱝᱨᱤ ᱢᱮᱨᱚᱢ ᱪᱤᱞᱤ ᱦᱚᱸ ᱵᱟᱠᱚ ᱠᱤᱨᱤᱧ ᱟᱠᱷᱨᱤᱧ ᱮᱫ ᱠᱚᱣᱟ
ᱦᱸ ᱦᱸ ᱱᱮᱛᱟᱨ ᱫᱚ ᱚᱱᱟ ᱱᱟᱦᱟᱜ ᱠᱟᱹᱴᱤᱡ ᱵᱚᱱᱫᱚ ᱦᱟᱛᱟᱲ ᱟᱠᱟᱱᱟ
ᱦᱳᱭ
ᱚᱱᱠᱟ ᱦᱩᱭᱩᱜ ᱠᱟᱱ ᱜᱮᱭᱟ ᱟᱫᱚ ᱟᱵᱚ ᱫᱚ ᱱᱚᱣᱟ ᱵᱟᱨᱮ ᱤᱛᱟᱹᱫ ᱫᱚ ᱵᱟᱝᱵᱚᱱ ᱢᱩᱪᱟᱹᱫ ᱫᱟᱲᱮᱭᱟᱜ ᱛᱚ ᱱᱚᱣᱟ ᱫᱚ ᱟᱵᱚᱣᱟᱜ ᱢᱤᱫᱴᱟᱝ ᱵᱟᱯᱞᱟ ᱨᱮᱱᱟᱜ ᱱᱤᱭᱚᱢ ᱥᱮ ᱞᱟᱠᱪᱟᱨ ᱥᱮ ᱟᱵᱚ ᱥᱟᱱᱛᱟᱲ ᱥᱚᱢᱟᱡᱽ ᱨᱮᱫᱚ ᱱᱚᱣᱟ ᱢᱮᱱᱟᱜ ᱟᱠᱟᱜ ᱛᱟᱵᱚᱱᱟ ᱱᱚᱣᱟ ᱫᱚ ᱟᱢ ᱫᱚ ᱡᱟᱦᱟᱸ ᱛᱤᱱᱟᱹᱜ ᱠᱚ ᱢᱟᱱᱟ ᱵᱚᱱ ᱨᱮᱦᱚᱸ ᱟᱵᱚ ᱫᱚ ᱱᱚᱣᱟ ᱫᱚ ᱵᱟᱝᱵᱚᱱ ᱢᱩᱪᱟᱹᱫ ᱫᱟᱲᱮᱭᱟᱜᱼᱟ ᱟᱵᱚ ᱱᱚᱣᱟ ᱫᱚ ᱫᱚᱨᱠᱟᱨ ᱛᱟᱵᱚᱱ
ᱟᱵᱚ ᱫᱚ ᱱᱚᱣᱟ ᱠᱟᱞᱪᱟᱨ ᱨᱮ ᱜᱮ ᱢᱮᱱᱟᱜ ᱛᱟᱵᱚᱱᱟ ᱦᱮᱸ ᱥᱮ ᱟᱵᱚ ᱱᱚᱣᱟ ᱥᱮᱨᱣᱟ ᱨᱮᱜᱮ ᱢᱮᱱᱟᱜᱼᱟ ᱡᱮ ᱚ ᱱᱚᱣᱟ ᱠᱚ
ᱛᱮ ᱯᱩᱨᱟᱹᱜ ᱛᱟᱵᱚᱱ
ᱪᱤᱠᱟᱹ ᱞᱮᱠᱟ ᱛᱮ ᱯᱟᱨᱚᱢᱚᱜ ᱟ ᱚᱦᱚ ᱯᱟᱨᱚᱢ ᱠᱚᱜᱼᱟ ᱦᱮᱸᱥᱮ ᱦᱮᱸ ᱵᱟᱨᱮ ᱜᱮ ᱞᱟᱹᱠ ᱠᱟᱱᱟ ᱱᱚᱣᱟ ᱠᱚᱫᱚ ᱡᱟᱦᱟᱸ ᱛᱤᱱᱟᱹᱜ ᱜᱮ ᱵᱟᱨᱚᱱ ᱠᱟᱛᱮ ᱡᱟᱦᱟᱸ ᱛᱤᱱᱟᱹᱜ ᱤᱭᱟᱹ ᱠᱟᱛᱮ ᱨᱮᱦᱚᱸ ᱱᱚᱣᱟ ᱫᱚ ᱱᱤᱭᱚᱢ ᱨᱮᱜᱮ ᱢᱮᱱᱟᱜ ᱛᱟᱵᱚᱱᱟ ᱥᱮ
ᱦᱳᱭ ᱦᱳᱭ ᱱᱚᱣᱟ ᱫᱚ ᱞᱟᱜᱟᱣ ᱟᱵᱚᱱᱟ ᱦᱮᱸ
ᱟᱫᱚ ᱠᱚᱨᱟᱣ ᱤᱫᱤ ᱜᱮ ᱞᱟᱹᱠᱛᱤ ᱠᱟᱱᱟ
ᱟᱵᱚᱵᱚᱱ ᱮᱢᱟᱣ ᱠᱚ ᱜᱮᱭᱟ ᱥᱮ ᱟᱵᱚ ᱵᱚᱱ ᱦᱟᱛᱟᱣ ᱠᱚᱜᱮᱭᱟ ᱵᱟᱹᱲᱛᱤ ᱛᱮᱫ ᱱᱤᱝᱠᱟᱹ
ᱦᱩᱸ
ᱟᱫᱚ ᱡᱚᱛᱚ ᱫᱤᱠᱩ ᱯᱩᱥᱤ ᱫᱚ ᱟᱵᱚᱣᱟᱜ ᱥᱟᱱᱛᱟᱲ ᱥᱚᱢᱟᱡᱽ ᱨᱮᱱᱟᱜ ᱱᱤᱭᱚᱢ ᱟᱹᱨᱤᱪᱟᱹᱞᱤ ᱠᱚᱫᱚ ᱵᱟᱝᱠᱚ ᱵᱟᱲᱟᱭᱟ ᱛᱚ ᱱᱟᱦᱟᱜ ᱟᱫᱚ ᱚᱱᱟ ᱫᱚ ᱱᱚᱝᱠᱟ ᱫᱚ ᱠᱚ ᱞᱟᱹᱭᱮᱫᱼᱟ ᱡᱮ ᱟᱵᱚ ᱫᱚ ᱢᱮᱨᱚᱢ ᱰᱟᱹᱜᱨᱤ ᱵᱚᱱ ᱯᱟᱪᱟᱨᱮᱫ
ᱯᱟᱪᱟᱨᱮᱫ ᱠᱚᱣᱟ ᱮᱠᱫᱚᱢ ᱦᱮᱸ ᱟᱫᱚ ᱚᱱᱠᱟ ᱡᱚᱲᱟ ᱡᱚᱲᱟ ᱡᱩᱫᱤᱢ ᱤᱫᱤᱭᱮᱭᱟ ᱦᱟᱴ ᱜᱟᱲᱤ ᱛᱮ ᱵᱟ ᱠᱚᱱᱚ ᱠᱤᱪᱩ ᱜᱟᱹᱲᱤ ᱛᱮ ᱡᱚᱲᱟ ᱡᱚᱲᱟᱢ ᱤᱫᱤ ᱟᱫᱚ ᱩᱱᱤ ᱫᱚ ᱞᱟᱹᱭ ᱮᱫᱟᱭ ᱡᱟᱱᱤᱡ ᱠᱤᱨᱤᱧ ᱟᱹᱠᱷᱨᱤᱧ ᱮᱫ ᱠᱚᱣᱟ ᱠᱚ ᱦᱮᱸ ᱤᱱᱟᱹ ᱛᱮᱠᱚ ᱟᱴᱚᱠ ᱞᱮᱫ ᱠᱚᱣᱟ ᱟᱫᱚ ᱠᱚ ᱞᱟᱹᱭᱫᱟ ᱡᱮ ᱵᱟᱝ ᱟᱯᱮ ᱫᱚᱯᱮ ᱠᱤᱨᱤᱧ ᱟᱠᱨᱤᱧᱮᱫ ᱚᱠᱚᱭ ᱫᱚ ᱟᱫᱚ ᱚᱱᱠᱟ ᱜᱮ ᱴᱟᱢᱟᱠ ᱛᱩᱢᱫᱟᱜ ᱟᱛᱮᱜ ᱠᱚ ᱪᱟᱞᱟᱜ ᱠᱟᱱᱟ
ᱦᱩᱸ
ᱟᱫᱚ ᱧᱮᱞ ᱦᱩᱭ ᱞᱮᱱᱟ ᱚᱱᱠᱟ ᱫᱚᱢᱮ ᱡᱷᱟᱢᱮᱞᱟ ᱦᱩᱭᱱᱟ ᱯᱩᱞᱤᱥ ᱠᱮᱥ ᱦᱩᱭᱱᱟ ᱫᱚᱢᱮ ᱠᱤᱪᱷᱩ ᱵᱮᱯᱟᱨ ᱟᱫᱚ ᱠᱷᱟᱱ ᱩᱱᱠᱩ ᱫᱚᱠᱚ ᱞᱟᱹᱭ ᱮᱫᱟ ᱡᱮ ᱵᱟᱝ ᱟᱞᱮ ᱫᱚ ᱵᱟᱞᱮ ᱟᱠᱷᱨᱤᱧᱮᱫ ᱱᱚᱣᱟ ᱫᱚ ᱟᱞᱮᱭᱟᱜ ᱱᱤᱭᱚᱢ ᱱᱮᱢᱟᱡᱽ ᱨᱮᱜᱮ ᱯᱟᱲᱟᱜ ᱠᱟᱱᱟ ᱦᱮᱸᱥᱮ ᱡᱮ ᱟᱞᱮ ᱫᱚ ᱱᱚᱝᱠᱟ ᱵᱟᱯᱞᱟ ᱨᱮ ᱱᱚᱝᱠᱟ ᱵᱟᱨᱮ ᱤᱛᱟᱹᱫ ᱪᱮᱴᱟᱜ ᱫᱚ ᱦᱩᱭᱩᱜ ᱛᱟᱞᱮ ᱜᱮ ᱜᱮᱭᱟ ᱦᱮᱸ ᱥᱮ ᱟᱫᱚ ᱚᱝᱠᱟ ᱟᱫᱚ ᱩᱱᱠᱩ ᱫᱚ ᱵᱟᱠᱚ ᱵᱩᱡ ᱫᱟ ᱟᱫᱚ ᱯᱩᱞᱤᱥ ᱨᱮᱠᱚ ᱥᱟᱵ ᱤᱫᱤᱠᱟᱫ ᱠᱚᱣᱟ ᱦᱮᱸᱜ ᱦᱮᱸᱜ ᱛᱟᱱᱟ ᱟᱫᱚ ᱪᱤᱠᱟ ᱞᱮᱠᱟᱛᱮᱢ ᱵᱟᱯᱞᱟᱜᱼᱟ ᱢᱟᱥᱮ ᱟᱫᱚ ᱟᱫᱚ ᱟᱹᱰᱤ ᱵᱩᱡᱷᱟᱹᱣ ᱱᱤᱭᱚᱢ ᱠᱟᱛᱮᱫ ᱟᱫᱚ ᱠᱚ ᱟᱲᱟᱜ ᱠᱮᱫ ᱠᱚᱣᱟ
ᱚ ᱦᱮᱸ ᱱᱚᱣᱟ ᱫᱚ ᱟᱵᱚ ᱫᱚ ᱞᱟᱹᱠ ᱛᱟᱵᱚᱱ ᱱᱚᱣᱟ ᱵᱮᱜᱚᱨ ᱫᱚ ᱵᱟᱯᱞᱟ ᱫᱚ ᱪᱤᱠᱟᱹ ᱵᱟᱨᱮᱫ ᱤᱛᱟᱹᱫ ᱫᱚ ᱞᱟᱜᱟᱜᱼᱟ ᱥᱮᱵᱚᱱ ᱧᱟᱢ ᱜᱮᱭᱟ
ᱦᱮᱸ
ᱟᱫᱚ ᱫᱤᱠᱩ ᱯᱩᱥᱤ ᱫᱚ ᱱᱟᱜ ᱵᱟᱝᱠᱚ ᱵᱟᱲᱟᱭᱟ ᱛᱚ ᱚᱱᱟ ᱠᱷᱟᱹᱛᱤᱨ ᱜᱮ ᱱᱚᱣᱟ ᱮᱴᱠᱮᱴᱚᱬᱮ ᱫᱚ ᱦᱩᱭᱩᱜ ᱠᱟᱱᱟ ᱱᱟᱦᱟᱜ ᱦᱚᱨ ᱠᱚᱨᱮ ᱟᱵᱩ ᱪᱟᱞᱟᱜ ᱦᱚᱨ ᱨᱮᱠᱚ ᱧᱟᱢᱮᱫ ᱱᱚᱸᱰᱮ ᱠᱚ ᱢᱮᱛᱟᱣᱟᱵᱚᱱ ᱠᱟᱱ ᱜᱮᱭᱟ ᱥᱮ ᱛᱷᱟᱱᱟ ᱛᱮᱦᱚᱸ ᱠᱚ ᱤᱫᱤᱭᱮᱫ ᱵᱚᱱ ᱜᱮᱭᱟ
ᱦᱮᱸᱛᱚ ᱮᱠᱮᱵᱟᱨᱮ ᱜᱮ ᱟᱪᱪᱷᱟ ᱦᱮᱸᱛᱚ ᱛᱟᱦᱞᱮ ᱟᱫᱚ ᱚᱠᱛᱚ ᱠᱚᱦᱚᱸ ᱵᱤᱥᱤ ᱫᱚ ᱵᱟᱹᱱᱩᱜ
ᱦᱳᱭ ᱦᱳᱭ ᱦᱮᱸ ᱚᱠᱛᱚ ᱢᱟ ᱱᱟᱦᱟᱜ ᱪᱟᱵᱟ ᱠᱟᱱᱟ᱾
ᱪᱟᱵᱟ ᱦᱮᱡ ᱮᱱ ᱛᱟᱞᱟᱝᱟ ᱟᱫᱚ ᱠᱷᱟᱱ ᱤᱱ ᱼᱼ ᱤᱝᱠᱟᱹ ᱜᱮᱞᱟᱝ ᱨᱚᱯᱚᱲᱟ ᱦᱮᱸ ᱥᱮ
ᱦᱚᱸ ᱦᱚᱸ ᱟᱨᱦᱚᱸ